ᱡᱚᱦᱟᱨ ᱜᱮ᱾
ᱦᱳᱭ ᱡᱚᱦᱟᱨ ᱜᱮ᱾
ᱨᱚᱲ ᱠᱚ ᱟᱸᱡᱚᱢᱚᱜ ᱠᱟᱱᱟ ᱵᱮᱥ ᱴᱷᱤᱠ ᱜᱮ᱾
ᱦᱳᱭ ᱟᱸᱡᱚᱢᱚᱜ ᱠᱟᱱ ᱛᱟᱹᱵᱤᱱ ᱜᱮᱭᱟ ᱟᱨ ᱟᱹᱞᱤᱧᱟᱜ ᱵᱤᱱ ᱟᱸᱡᱚᱢ ᱫᱟ?
ᱦᱮᱸᱦᱮᱸ ᱟᱡᱚᱢ ᱫᱟᱞᱤᱧ ᱵᱮᱥ ᱴᱷᱤᱠ ᱜᱮ᱾
ᱦᱳᱭ᱾ ᱛᱟᱦᱞᱮ ᱢᱮᱱᱫᱟᱞᱤᱧ ᱪᱮᱜ ᱵᱤᱱ ᱪᱤᱠᱟᱹᱭᱮᱫᱼᱟ ᱱᱤᱛᱳᱜ ᱫᱚ?
ᱪᱤᱠᱟᱹ ᱦᱚᱸ ᱵᱟᱝᱜᱮ ᱦᱚᱜᱼᱚᱭ ᱠᱷᱮᱛ ᱥᱮᱫ ᱞᱤᱧ ᱪᱟᱞᱟᱣ ᱞᱮᱱᱟ ᱟᱫᱚ ᱦᱚᱸᱜᱼᱚᱭ ᱦᱤᱛᱚᱜ ᱦᱤᱡᱩᱜ ᱦᱤᱡᱩᱜ ᱠᱟᱱᱟᱞᱤᱧ᱾
ᱚ ᱟᱪᱪᱷᱟ᱾
ᱦᱳᱭ ᱟᱹᱵᱤᱱ ᱪᱮᱫ ᱵᱤᱱ ᱪᱤᱠᱟᱹᱭᱮᱫᱟ?
ᱟᱹᱞᱤᱧ ᱫᱚ ᱪᱮᱜᱦᱚᱸ ᱵᱟᱝᱟ ᱫᱩᱲᱩᱵ ᱵᱟᱲᱟ ᱦᱩᱭ ᱠᱟᱱᱟ᱾
ᱡᱚᱢ ᱵᱟᱲᱟ ᱠᱚᱫᱚ ᱦᱩᱭ ᱵᱟᱲᱟᱭ ᱱᱟ ᱥᱮ ᱟᱹᱣᱨᱤ?
ᱚ ᱦᱳᱭ ᱡᱚᱢ ᱵᱟᱲᱟ ᱠᱚᱫᱚ ᱟᱹᱣᱨᱤ ᱦᱩᱭᱩᱜᱼᱟ ᱱᱤᱭᱟᱹ ᱜᱷᱟᱹᱲᱤᱡ ᱫᱚ᱾
ᱦᱮᱸ ᱟᱹᱰᱤ ᱟᱹᱰᱤ ᱦᱮᱸ ᱟᱹᱞᱤᱧᱟᱜ ᱛᱚ ᱦᱩᱭ ᱠᱟᱱ ᱜᱮᱭᱟ ᱚᱱᱮ ᱡᱚᱢ ᱵᱟᱲᱟ ᱠᱟᱛᱮ ᱜᱮᱦᱟᱸᱜ ᱞᱤᱧ ᱪᱟᱞᱟᱣ ᱞᱮᱱᱟ ᱠᱷᱮᱛ ᱥᱮᱫ᱾
ᱚ ᱟᱪᱪᱷᱟ ᱦᱳᱭ ᱵᱤᱞᱚᱢ ᱠᱟᱱ ᱜᱮᱭᱟᱞᱤᱧ᱾ ᱰᱮᱨᱤ ᱧᱚᱜ ᱛᱮ ᱤᱥᱤᱱ ᱦᱩᱭ ᱠᱟᱱᱟ ᱛᱚ ᱦᱳᱭ᱾
ᱛᱟᱞᱦᱮ ᱚᱱᱛᱮ ᱫᱟᱜ ᱡᱟᱹᱲᱤ ᱠᱚ ᱪᱮᱜ ᱞᱮᱠᱟ ᱦᱩᱭᱩᱜ ᱠᱟᱱᱟ?
ᱦᱳᱭ ᱫᱟᱜ ᱡᱟᱹᱲᱤ ᱠᱚᱫᱚ ᱛᱮᱦᱮᱸᱧ ᱢᱟ ᱚᱱᱠᱟ ᱫᱚ ᱵᱟᱭ ᱫᱟᱜ ᱡᱟᱹᱲᱤ ᱠᱟᱜᱟᱭ ᱫᱚᱢᱮ ᱥᱤᱛᱩᱝ ᱠᱟᱭ ᱟᱞᱮ ᱥᱮᱫ ᱫᱚ ᱟᱯᱮ ᱚᱱᱛᱮ ᱜᱮ ᱪᱮᱜ ᱞᱮᱠᱟ?
ᱦᱮᱸ ᱱᱚᱛᱮ ᱦᱚᱸ ᱚᱱᱠᱟᱜᱮ ᱫᱟᱜ ᱡᱟᱹᱲᱤ ᱚᱱᱠᱟᱜᱮ ᱪᱟᱞᱟᱜ ᱠᱟᱱᱟ ᱟᱫᱚ ᱪᱮᱫ ᱞᱮᱠᱟᱞᱤᱧ ᱞᱟᱹᱭᱟ᱾ ᱟᱱᱮ ᱫᱟᱜ ᱫᱟᱭ ᱥᱤᱛᱩᱝ ᱫᱟᱭ᱾
ᱚᱻ ᱟᱪᱪᱷᱟ᱾
ᱛᱟᱦᱞᱮ ᱪᱟᱥ ᱵᱟᱥ ᱠᱚ ᱛᱤᱱᱟᱹᱜ ᱥᱟᱸᱜᱤᱧ ᱵᱤᱱ ᱮᱛᱚᱦᱚᱵ ᱠᱮᱫᱟ ᱥᱮ ᱟᱹᱨᱤᱭᱟᱜᱼᱟ?
ᱦᱳᱭ ᱪᱟᱥ ᱵᱟᱥ ᱠᱚᱫᱚ ᱱᱚᱜᱼᱚᱭ ᱮᱛᱚᱦᱚᱵ ᱠᱟᱱᱟ᱾ ᱟᱹᱨᱤ ᱢᱩᱪᱟᱹᱫᱚᱜᱼᱟ ᱟᱯᱮ ᱚᱱᱛᱮ?
ᱱᱚᱛᱮ ᱦᱚᱸᱚᱭ ᱮᱭ ᱜᱟᱯᱟ ᱠᱷᱚᱱ ᱞᱤᱧ ᱟᱹᱞᱤᱧ ᱞᱤᱧ ᱨᱚᱦᱚᱭ ᱞᱤᱧ ᱮᱛᱚᱦᱚᱵ ᱞᱮᱜᱮ ᱟᱫᱚ ᱟᱨᱞᱤᱧ ᱮᱛᱚᱦᱚᱵᱟ ᱦᱟᱸᱜ᱾
ᱚ ᱟᱪᱪᱷᱟ ᱟᱹᱰᱤ ᱵᱤᱞᱚᱢ ᱠᱟᱱ ᱫᱚ ᱫᱚᱢᱮ᱾
ᱦᱮᱸ ᱵᱤᱞᱚᱢ ᱜᱮ ᱫᱟᱜ ᱡᱟᱹᱲᱤ ᱠᱚ ᱚᱝᱠᱟ ᱵᱟᱹᱱᱩᱜ ᱛᱚ ᱚᱱᱟ ᱠᱷᱟᱛᱤᱨ ᱜᱮ ᱵᱤᱞᱚᱢ ᱠᱟᱱ ᱛᱟᱹᱞᱤᱧᱟ᱾
ᱛᱮᱦᱤ ᱵᱟ ᱚᱱᱮ ᱫᱟᱜ ᱡᱟᱹᱲᱤ ᱵᱟᱝ ᱠᱷᱟᱹᱛᱤᱨ ᱛᱮᱜᱮ ᱫᱚᱢᱮ ᱵᱤᱞᱚᱢ ᱠᱟᱱᱟ ᱠᱚ ᱡᱷᱚᱛᱚ ᱦᱚᱲ ᱜᱮ ᱜᱚᱴᱟ ᱜᱮ ᱵᱤᱞᱚᱢ ᱠᱟᱱᱟ᱾ ᱚᱱᱠᱟ ᱢᱟᱱᱮ ᱡᱟᱦᱟᱸ ᱥᱮᱛᱚ ᱞᱟᱜᱟ ᱨᱚᱯᱚᱲᱚᱜ ᱦᱩᱭᱩᱜ ᱠᱟᱱᱟ ᱚᱱᱠᱟ ᱚᱱᱟ ᱜᱮ ᱠᱚ ᱞᱟᱹᱭᱫᱟ ᱟᱨ ᱚᱱᱠᱟ ᱢᱮᱱᱫᱟᱹᱤᱧ ᱛᱟᱦᱚᱞᱮ ᱦᱚᱜᱼᱚᱭ ᱡᱮ ᱡᱟᱹᱲᱤ ᱵᱟᱝ ᱠᱷᱟᱹᱛᱤᱨ ᱛᱮᱜᱮ ᱵᱤᱞᱚᱢ ᱠᱟᱱᱟ ᱯᱮ ᱟᱫᱚ ᱟᱯᱮ ᱚᱱᱛᱮ ᱛᱚ ᱡᱮᱢᱚᱱ ᱥᱮᱞᱚ ᱥᱮ ᱚᱱᱠᱟ ᱠᱮᱱᱮᱞ ᱠᱚᱨᱮᱱᱟᱜ ᱥᱩᱡᱳᱜᱽ ᱥᱩᱵᱤᱫᱷᱟ ᱫᱚ ᱵᱟᱹᱱᱩᱜ ᱠᱟᱫᱟ?
ᱦᱮᱸ ᱢᱮᱱᱟᱜᱼᱟ ᱵᱟᱸᱫᱷ ᱢᱮᱱᱟᱜᱼᱟ ᱾ ᱟᱨ ᱜᱟᱰᱟ ᱠᱚ ᱢᱮᱱᱟᱜᱼᱟ ᱛᱟᱦᱚᱞᱮ ᱚᱱᱟ ᱠᱚ ᱠᱷᱚᱱ ᱜᱮ ᱫᱟᱜ ᱫᱚ ᱧᱟᱢᱚᱜ ᱜᱮᱭᱟ᱾
ᱚ ᱟᱪᱪᱷᱟ ᱾
ᱟᱫᱚ ᱢᱮᱱ ᱫᱟᱞᱤᱧ ᱦᱚᱜᱼᱚᱭ ᱡᱮ ᱢᱮᱱ ᱫᱟᱵᱤᱱ ᱡᱮ ᱥᱩᱡᱚᱠ ᱥᱩᱵᱷᱤᱫᱟ ᱠᱚᱫᱚ ᱢᱮᱱᱟᱜ ᱠᱟᱫᱟ ᱫᱟᱜ ᱨᱮᱱᱟᱜ ᱟᱫᱚ ᱛᱟᱦᱚᱞᱮ ᱚᱱᱟ ᱠᱷᱟᱛᱤᱨ ᱛᱮ ᱵᱟᱝ ᱯᱮ ᱨᱚᱦᱚᱭ ᱠᱟᱜᱼᱟ᱾
ᱵᱟᱝ ᱜᱮ ᱟᱫᱚ ᱚᱱᱟ ᱫᱚ ᱟᱞᱮ ᱫᱚ ᱠᱷᱮᱛ ᱛᱚ ᱪᱮᱛᱟᱱ ᱧᱚᱜ ᱨᱮ ᱛᱟᱞᱮᱭᱟ ᱛᱚ ᱛᱟᱦᱚᱞᱮ ᱚᱱᱟ ᱜᱟᱰᱟ ᱠᱚᱫᱚ ᱵᱟᱸᱫᱷ ᱠᱚᱫᱚ ᱞᱟᱛᱟᱨ ᱧᱚᱜ ᱜᱮᱭᱟ ᱛᱟᱦᱚᱞᱮ ᱚᱱᱠᱟ ᱢᱮᱥᱤᱱ ᱛᱮᱦᱚᱸ ᱚᱱᱠᱟ ᱫᱚ ᱨᱟᱠᱟᱵ ᱫᱚ ᱵᱟᱝ ᱦᱩᱭᱩᱜ ᱜᱮᱭᱟ ᱛᱟᱦᱚᱞᱮ ᱡᱟᱦᱟᱸ ᱰᱩᱝᱨᱤ ᱮᱢᱟᱱ ᱥᱮᱫ ᱠᱷᱚᱱ ᱫᱟᱜ ᱟᱬᱜᱚᱱ ᱜᱮᱭᱟ ᱚᱱᱟ ᱛᱮᱜᱮ ᱨᱚᱦᱚᱭ ᱮᱛᱚᱦᱚᱵ ᱦᱩᱭᱩᱜ ᱞᱟᱹᱜᱤᱜᱼᱟ ᱾
ᱦᱳᱭ ᱟᱫᱚ ᱢᱮᱱᱫᱟᱞᱤᱧ ᱦᱚᱜᱼᱚᱭ ᱩᱱᱟᱹᱜ ᱜᱟᱱ ᱫᱟᱜ ᱛᱚ ᱨᱟᱠᱟᱵ ᱥᱚᱢᱵᱷᱚᱵᱽ ᱵᱟᱝ ᱠᱟᱱᱟ ᱥᱮ ᱢᱟᱱᱮ ᱦᱳᱭ ᱜᱟᱹᱰᱤᱭᱚ ᱠᱷᱚᱱᱟᱜ ᱫᱚ ᱟᱨ ᱟᱹᱰᱤ ᱟᱭᱢᱟ ᱜᱮ ᱫᱟᱜ ᱞᱟᱜᱟᱜᱼᱟ ᱪᱟᱥ ᱠᱚᱨᱛᱮ ᱜᱮᱞᱮ ᱾
ᱦᱳᱭ ᱾
ᱛᱟᱦᱚᱞᱮ ᱚᱱᱛᱮ ᱫᱚ ᱢᱟᱱᱮ ᱪᱤᱫ ᱪᱮᱞᱠᱟ ᱴᱨᱮᱠᱴᱟᱨ ᱠᱚᱛᱮ ᱯᱮ ᱥᱤ ᱵᱟᱲᱟᱭ ᱜᱮᱭᱟ, ᱥᱮ ᱡᱟᱦᱟᱸᱭ ᱜᱟᱲᱟ ᱴᱟᱝ ᱰᱟᱝᱨᱟ ᱠᱟᱲᱟ ᱠᱚ ᱢᱮᱱᱟᱜ ᱠᱚᱣᱟ ᱩᱝᱠᱩ ᱠᱚᱛᱮ ᱾
ᱦᱳᱭ ᱟᱫᱚ ᱱᱮᱛᱟᱨ ᱢᱟ ᱚᱝᱠᱟ ᱢᱟᱱᱮ ᱰᱟᱝᱨᱤ ᱠᱟᱰᱟ ᱛᱮᱦᱚᱸ ᱱᱮᱛᱟᱨ ᱫᱚ ᱟᱹᱰᱤ ᱠᱚᱢ ᱠᱚ ᱥᱤᱭ ᱫᱟ᱾ ᱟᱨ ᱱᱮᱛᱟᱨ ᱫᱚ ᱵᱮᱥᱤ ᱚᱱᱟ ᱴᱮᱠᱴᱟᱨ ᱛᱮ‌ᱜᱮ ᱵᱤᱥᱤ ᱠᱚ ᱥᱤᱭ ᱦᱚᱪᱚᱭ ᱮᱫᱟ᱾ ᱢᱟᱲᱟᱝ ᱫᱚ ᱚᱝᱠᱟ ᱱᱟᱦᱮᱞ ᱛᱮᱜᱮ ᱥᱤ ᱦᱳᱭᱳᱜ ᱛᱮᱦᱮᱸ-ᱟ ᱟᱫᱚ ᱱᱮᱛᱟᱨ ᱫᱚ ᱩᱝᱠᱟ ᱩᱱᱟᱹᱜ ᱦᱚᱲ ᱨᱮᱱ ᱰᱟᱹᱟᱝᱨᱤ ᱠᱚ ᱵᱟᱹᱱᱩᱜ ᱟᱠᱟᱫ ᱠᱚᱛᱟᱠᱚᱣᱟ ᱟᱨ ᱧᱟᱢ ᱦᱚᱸ ᱵᱟᱠᱚ ᱧᱟᱢᱚᱜ ᱠᱟᱱᱟ᱾ ᱟᱨ ᱠᱷᱮᱛ ᱠᱚᱫᱚ ᱫᱚᱢᱮ ᱩᱱᱫᱚ ᱢᱟᱱᱮ ᱡᱟᱦᱟᱸ ᱠᱚ ᱠᱮᱴᱮᱡ ᱟᱨᱠᱤ ᱠᱮᱴᱮᱡ ᱜᱮ ᱛᱟᱦᱮᱱ ᱠᱟᱱᱟ ᱚᱱᱟᱠᱚ ᱢᱟᱱᱮ ᱵᱟᱝ ᱥᱚᱢᱵᱷᱚᱵᱚᱜ ᱠᱟᱱᱟ ᱚᱱᱟᱛᱮ ᱥᱤ ᱟᱨᱠᱤ ᱱᱟᱦᱮᱞ ᱛᱮ ᱾
ᱦᱮᱸ ᱮᱠᱫᱚᱢ ᱜᱮ ᱟᱹᱞᱤᱧ ᱱᱚᱛᱮ ᱦᱚᱸ ᱚᱱᱠᱟᱟᱜ ᱜᱮ ᱢᱟᱱᱮ ᱯᱳᱭᱞᱩ ᱡᱚᱠᱷᱚᱱ ᱫᱟᱜ ᱟᱞᱮ ᱞᱤᱧ ᱛᱟᱦᱮᱸᱜ-ᱟ ᱡᱳᱨ ᱧᱚᱜ ᱦᱮᱸᱥᱮ ᱩᱱᱫᱚ ᱥᱩᱫᱩ ᱱᱟᱦᱮᱞ ᱛᱮᱞᱤᱧ ᱥᱤ ᱯᱟᱲᱟ ᱞᱮᱫ ᱛᱟᱦᱮᱸᱜᱼᱟ᱾ ᱟᱨ ᱱᱤᱛᱳᱜ ᱫᱚ ᱫᱟᱜ ᱠᱟᱹᱴᱤᱡ ᱛᱤᱸᱜᱩ ᱟᱠᱟᱱᱟ ᱥᱮ ᱛᱟᱦᱚᱞᱮ ᱱᱤᱛᱳᱜ ᱫᱚ ᱴᱮᱠᱴᱟᱨ ᱛᱮ ᱢᱤᱜ ᱢᱤᱜ ᱪᱟᱥ ᱠᱟᱛᱮ ᱥᱤ ᱦᱳ ᱦᱩᱭᱩᱜ ᱠᱟᱱᱟ᱾
ᱦᱳᱭ ᱦᱳᱭ ᱾ ᱟᱪᱪᱷᱟ ᱟᱞᱮ ᱫᱚ ᱢᱤᱫ ᱫᱷᱟᱣ ᱟᱞᱮ ᱚᱱᱛᱮ ᱛᱤᱱᱟᱹᱜ ᱫᱚᱢ ᱠᱚ ᱨᱚᱦᱚᱭ ᱜᱮᱭᱟ ᱢᱤᱫ ᱫᱚᱢ ᱥᱮ ᱵᱟᱨ ᱫᱚᱢ?
ᱵᱟᱝ ᱜᱮ ᱱᱚᱛᱮ ᱫᱚ ᱢᱤᱫ ᱫᱷᱟᱣ ᱜᱮ ᱨᱚᱦᱚᱭ ᱦᱩᱭᱩᱜ ᱜᱮᱭᱟ᱾ ᱡᱟᱦᱟᱸ ᱫᱚ ᱫᱷᱚᱨᱚᱱ ᱦᱩᱲᱩ ᱚᱱᱟ ᱫᱚ ᱫᱚᱥᱟᱨ ᱵᱟᱨ ᱠᱚ ᱨᱚᱦᱚᱭ ᱟᱥᱮ᱾
ᱦᱮᱸ ᱟᱪᱪᱷᱟ᱾ ᱟ ᱢᱮᱱᱫᱟᱞᱤᱧ ᱛᱟᱦᱚᱞᱮ ᱪᱮᱫ ᱪᱮᱫ ᱚᱝᱠᱟᱱᱟᱜ ᱨᱚᱦᱚᱭ ᱦᱩᱭᱩᱜᱼᱟ ᱢᱟᱱᱮ ᱪᱮᱫ ᱪᱮᱫ ᱞᱟᱹᱭ ᱫᱟᱞᱤᱧ?
ᱪᱮᱫ ᱪᱚᱞ ᱢᱟᱱᱮ ᱦᱩᱲᱩ ᱠᱚᱯᱮ ᱨᱚᱦᱚᱭ ᱜᱮᱭᱟ?
ᱦᱳᱭ ᱮᱠᱫᱚᱢ ᱜᱮ ᱚᱱᱟ ᱟᱞᱮ ᱱᱚᱛ ᱱᱚᱛᱮ ᱫᱚ ᱦᱩᱲᱩ ᱞᱮ ᱨᱚᱦᱚᱭᱟ ᱟᱹᱞᱤᱧ ᱫᱚ ᱟᱹᱞᱤᱧ ᱟᱹᱞᱤᱧᱟᱜ ᱞᱤᱧ ᱞᱟᱹᱭ ᱫᱟ ᱟᱹᱞᱤᱧ ᱫᱚ ᱱᱤᱭᱟᱹ ᱵᱟᱨ ᱫᱤ ᱫᱩᱞᱤᱧ ᱨᱚᱦᱚᱭᱮᱫᱟ ᱡᱟᱦᱟᱸ ᱠᱚ ᱞᱟᱹᱭᱟ ᱥᱚᱨᱱᱚ ᱞᱚᱞᱟᱴ ᱦᱮᱸᱥᱮ ᱟᱨ ᱡᱟᱦᱟᱸ ᱫᱚᱠᱚ ᱞᱟᱹᱭᱟ ᱵᱩᱞᱮᱴ ᱦᱩᱲᱩ ᱚᱱᱟ ᱯᱮᱭᱟ ᱜᱮᱞᱤᱧ ᱨᱚᱦᱚᱭᱮᱫᱟ᱾ ᱟᱨ ᱢᱤᱫᱴᱮᱱ ᱨᱚᱦᱚᱭ ᱞᱤᱧ ᱞᱟᱹᱭᱮᱫᱟ ᱡᱟᱦᱟᱸ ᱫᱚᱠᱚ ᱞᱟᱹᱭᱟ ᱦᱟᱱᱮ ᱯᱟᱭᱤᱥ ᱫᱚᱠᱚ ᱡᱟᱦᱟᱸ ᱦᱩᱲᱩ ᱦᱮᱸᱥᱮ᱾ ᱚᱱᱟ ᱦᱩᱲᱩ ᱨᱚᱦᱚᱭ ᱞᱤᱧ ᱞᱟᱹᱭ ᱫᱟ ᱟᱫᱚ ᱦᱩᱲᱩ ᱦᱟᱸᱜ ᱚᱱᱠᱟ ᱟᱹᱣᱨᱤ ᱞᱤᱧ ᱧᱟᱢᱟ ᱡᱮ ᱚᱱᱟᱞᱤᱧ ᱨᱚᱦᱚᱭᱟ᱾
ᱚ ᱟᱪᱪᱷᱟ,
ᱛᱟᱦᱚᱞᱮ ᱟᱵᱤᱱ ᱫᱚ ᱚᱱᱛᱮ ᱪᱮᱫ ᱪᱮᱫ ᱦᱩᱲᱩ ᱠᱚᱵᱤᱱ ᱨᱚᱦᱚᱭ ᱵᱟᱲᱟᱭ‌ ᱫᱟ?
ᱟᱞᱮᱥᱮᱫ ᱚᱱᱮ ᱯᱚᱨᱚᱥᱢᱩᱱᱤ ᱠᱚ ᱞᱟᱹᱭ ᱜᱮᱭᱟ ᱟᱨ ᱚᱱᱮ ᱵᱤᱵᱤ ᱮᱜᱟᱨᱚ᱾
ᱦᱮᱸ᱾
ᱠᱚᱜᱮᱞᱤᱧ ᱵᱟᱲᱟᱭ ᱜᱮᱭᱟ ᱚᱱᱟ ᱠᱚᱜᱮ ᱡᱟᱹᱥᱛᱤ ᱠᱚ ᱨᱚᱦᱚᱭ ᱜᱮᱭᱟ ᱟᱞᱮᱥᱮᱫ ᱫᱚ᱾
ᱦᱮᱸ ᱦᱳᱭ ᱦᱳᱭ ᱱᱚᱣᱟ ᱛᱮ ᱟᱵᱤᱱᱟᱜ ᱡᱩᱫᱤ ᱵᱤᱱ ᱟᱠᱷᱨᱤᱧ ᱠᱷᱟᱱ ᱦᱮᱸ ᱥᱮ ᱡᱟᱦᱟᱸ ᱫᱚ ᱵᱤᱵᱤ ᱮᱜᱟᱨᱚ ᱵᱤᱱ ᱞᱟᱹᱭᱮᱫᱟ,
ᱦᱳᱭ᱾
ᱚᱱᱟ ᱫᱚ ᱦᱟᱸᱜ ᱚᱱᱟ ᱚᱱᱟ ᱨᱮᱫᱚ ᱠᱟᱹᱣᱰᱤ ᱫᱚᱵᱤᱱ ᱧᱟᱢ ᱜᱮᱭᱟ ᱡᱟᱹᱥᱛᱤ ᱜᱮ᱾
ᱦᱳᱭ ᱟᱫᱚ ᱟᱠᱷᱨᱤᱧ ᱯᱚᱠᱠᱷᱮ ᱫᱚ ᱚᱱᱟ ᱜᱮ ᱟᱨ ᱡᱚᱢ ᱯᱚᱠᱠᱷᱮ ᱫᱚ ᱚᱱᱟ ᱟᱹᱰᱤ ᱪᱮᱫᱞᱮᱠᱟ ᱟᱫᱚ ᱚᱠᱚᱭ ᱪᱮᱫᱞᱮᱠᱟ ᱠᱚ ᱠᱩᱥᱤᱭᱟᱜᱼᱟ ᱚᱱᱮ ᱚᱝᱠᱟ ᱠᱚ ᱪᱟᱥ ᱜᱮᱭᱟ ᱛᱚ, ᱡᱚᱛᱚ ᱦᱚᱲᱟᱜ ᱫᱚ ᱚᱦᱚᱵᱤᱱ ᱞᱟᱹᱭ ᱠᱮᱭᱟᱥᱮ᱾
ᱛᱳᱭ ᱮᱠᱫᱚᱢ ᱜᱮ ᱛᱟᱦᱚᱞᱮ ᱚᱱᱛᱮ ᱢᱟᱱᱮ ᱥᱟᱨ ᱠᱚᱫᱚ ᱪᱮᱫ ᱞᱮᱠᱟ ᱵᱤᱱ ᱮᱢᱟᱜ ᱜᱮᱭᱟ ᱢᱟᱱᱮ ᱡᱟᱦᱟᱸ ᱞᱟᱦᱟ ᱛᱮᱱᱟᱜ ᱥᱟᱨ ᱫᱚ ᱛᱟᱦᱮᱸ ᱠᱟᱱᱟ ᱜᱩᱨᱤᱡ ᱥᱮ, ᱱᱮᱛᱟᱨ ᱠᱚᱣᱟᱜ ᱫᱚ ᱮᱢᱱᱤ ᱥᱟᱨ ᱠᱚ ᱡᱟᱦᱟᱸ ᱫᱚᱠᱟᱱ ᱨᱮ ᱧᱟᱢᱚᱜᱼᱟ᱾
ᱦᱳᱭ ᱟᱫᱚ ᱥᱟᱨ ᱫᱚ ᱪᱮᱫ ᱞᱮᱠᱟ ᱞᱤᱧ ᱢᱮᱱᱟ ᱚᱜᱱᱟ ᱡᱟᱦᱟᱸ ᱟᱵᱚ ᱛᱚ ᱢᱟᱲᱟᱝ ᱠᱷᱚᱱᱟᱜ ᱡᱟᱦᱟᱸ ᱢᱮᱱᱟᱜ ᱟᱠᱟᱫᱟ ᱡᱮᱢᱚᱱ ᱜᱩᱨᱤᱡ ᱠᱚ ᱟᱫᱚ ᱚᱱᱟ ᱠᱚᱦᱚᱸ ᱮᱢ ᱫᱚ ᱦᱩᱭᱩᱜᱼᱟ ᱟᱫᱚ ᱱᱮᱛᱟᱨ ᱢᱟ ᱚᱱᱠᱟ ᱰᱟᱹᱝᱨᱤ ᱠᱟᱰᱟ ᱠᱚ ᱵᱟᱹᱱᱩᱜ ᱟᱠᱟᱫ ᱠᱚ ᱛᱟᱞᱮᱭᱟ᱾ ᱱᱟᱦᱟᱜ ᱵᱟᱹᱱᱩᱜ ᱠᱟᱫᱟ ᱩᱱᱟᱹᱜ ᱜᱟᱱ ᱢᱟᱱᱮ ᱚᱱᱠᱟ ᱫᱚ᱾ ᱟᱨ ᱱᱮᱛᱟᱨ ᱫᱚ ᱵᱤᱥ ᱢᱟᱱᱮ ᱫᱚᱠᱟᱱ ᱨᱮᱱᱟᱜ ᱥᱟᱨ ᱠᱚ ᱥᱮ ᱵᱤᱥ ᱚᱱᱟ ᱠᱚᱜᱮ ᱫᱚ ᱫᱚᱢᱮ ᱠᱚ ᱵᱮᱵᱚᱦᱟᱨ ᱫᱟ᱾ ᱚᱱᱟ ᱠᱚᱜᱮ ᱡᱟᱹᱥᱛᱤ ᱟᱫᱚ ᱚᱱᱟ ᱠᱚᱜᱮ ᱮᱢ ᱦᱩᱭᱩᱜ ᱠᱟᱱᱟ ᱱᱮ ᱦᱚᱲ ᱦᱚᱸ᱾
ᱟᱪᱪᱷᱟ ᱟᱪᱪᱷᱟ ᱟᱪᱪᱷᱟ ᱦᱮ ᱱᱚᱣᱟ ᱠᱚ ᱱᱟᱯ ᱱᱟᱯᱟᱭ ᱜᱮ ᱛᱟᱞᱦᱮ ᱚᱱᱛᱮ ᱡᱟᱦᱟᱸ ᱫᱚᱠᱚ ᱢᱮᱛᱟ ᱠᱚ ᱠᱟᱱᱟ ᱠᱟᱴᱠᱚᱢ, ᱜᱚᱸᱜᱷᱟ, ᱦᱟᱹᱠ ᱩᱱᱠᱩ ᱠᱚ ᱚᱱᱠᱟ ᱪᱮᱫ ᱠᱚ ᱪᱮᱫ ᱞᱮᱠᱟ ᱠᱚ ᱧᱟᱢ ᱵᱟᱲᱟᱜᱼᱟ?
ᱦᱳᱭ ᱩᱱᱠᱩ ᱫᱚ ᱧᱟᱢᱚᱜ ᱜᱮᱭᱟ ᱠᱚ ᱡᱟᱹᱥᱛᱤ ᱜᱮ ᱟᱞᱮ ᱚᱱᱛᱮ ᱫᱚ᱾
ᱟᱪᱪᱷᱟ ᱟᱪᱪᱷᱟ᱾
ᱦᱳᱭ᱾
ᱛᱟᱞᱦᱮ ᱡᱚᱢ ᱵᱟᱲᱟ ᱠᱚ ᱦᱩᱭᱩᱜ ᱦᱩᱭᱩᱜ ᱜᱮᱭᱟ ᱥᱮ ᱵᱟᱝᱜᱮ?
ᱦᱳᱭ ᱡᱚᱢ ᱵᱟᱲᱟ ᱠᱚᱫᱚ ᱦᱩᱭᱩᱜ ᱜᱮᱭᱟ ᱪᱮᱫᱟᱜ ᱵᱟᱝᱟ᱾ ᱩᱱᱠᱩ ᱢᱟ ᱢᱟᱱᱮ ᱱᱟᱯᱟᱭ ᱜᱮᱭᱟ ᱠᱚ ᱥᱮ ᱩᱱᱠᱩ ᱫᱚ᱾
ᱦᱮᱸ ᱱᱟᱯ
ᱦᱳᱭ ᱡᱚᱢ ᱵᱟᱲᱟ ᱫᱚ ᱦᱩᱭᱩᱜᱼᱟ᱾
ᱦᱩ ᱛᱟᱞᱦᱮ ᱢᱟᱱᱮ ᱡᱟᱦᱟᱸ ᱠᱟᱴ ᱠᱚᱢ ᱠᱚ ᱩᱱᱠᱩ ᱫᱚ ᱪᱮᱫ ᱞᱮᱠᱟ ᱠᱟᱛᱮ ᱵᱤᱱ ᱡᱚᱢ ᱵᱟᱲᱟ ᱟᱠᱟᱫ ᱠᱚᱣᱟ?
ᱮᱸ ᱠᱟᱴᱠᱚᱢ ᱠᱚ ᱪᱮᱫ ᱞᱮᱠᱟ ᱠᱟᱛᱮᱜ ᱳᱭ ᱡᱮᱢᱚᱱ ᱫᱚ ᱩᱛᱩ ᱠᱟᱛᱮ ᱠᱤᱝ ᱵᱟ ᱟᱹ ᱟᱨ ᱪᱮᱫ ᱞᱮᱠᱟ ᱛᱮᱞᱤᱧ ᱞᱟᱹᱭᱟ ᱨᱟᱯᱟᱜ ᱠᱟᱛᱮᱫ᱾ ᱡᱮᱢᱚᱱ ᱨᱟᱯᱟᱜ ᱠᱟᱛᱮ ᱨᱤᱡ ᱠᱚᱣᱟ ᱠᱚ ᱥᱮ ᱦᱳᱭ ᱚᱱᱮ ᱚᱱᱠᱟ ᱠᱟᱛᱮ ᱦᱳᱭ᱾ ᱟᱫᱚ ᱢᱮᱱᱫᱟᱞᱤᱧ ᱛᱟᱦᱚᱞᱮ ᱟᱹᱵᱤᱱ ᱫᱚᱵᱤᱱ ᱡᱚᱢ ᱵᱟᱲᱟ ᱟᱠᱟᱫ ᱠᱚᱣᱟ ᱥᱮ ᱵᱟᱝᱟ ᱩᱱᱠᱩ ᱦᱟᱹᱠᱩ ᱠᱟᱴᱠᱚᱢ ᱠᱚ? ᱦᱳᱭ ᱦᱳᱭ᱾
ᱟᱹᱞᱤᱧ ᱫᱚ ᱟᱭᱢᱟ ᱨᱚᱠᱚᱢ ᱠᱟᱛᱮ ᱜᱮᱞᱤᱧ ᱡᱚᱢ ᱵᱟᱲᱟ ᱟᱠᱟᱫ ᱠᱚᱜᱮᱭᱟ᱾
ᱚᱸ ᱚᱭ᱾
ᱡᱮᱢᱚᱱ ᱟᱵᱤᱱ ᱵᱤᱱ ᱞᱟᱹᱭ ᱠᱮᱫᱟ ᱩᱛᱩ ᱠᱟᱛᱮᱫ ᱦᱮᱸᱥᱮ ᱩᱛᱩ ᱠᱟᱛᱮᱫ ᱦᱚᱞᱤᱧ ᱡᱚᱢ ᱠᱟᱜ ᱠᱚᱣᱟ ᱟᱨ ᱡᱟᱦᱟᱸ ᱵᱮᱱ ᱞᱟᱹᱭ ᱠᱮᱫᱟ᱾ ᱨᱟᱯᱟᱜ ᱠᱟᱛᱮ ᱨᱟᱯᱟᱜ ᱠᱟᱛᱮ ᱡᱟᱦᱟᱸ ᱨᱤᱫ ᱚᱱᱠᱟ ᱠᱟᱛᱮ ᱦᱩᱧ ᱡᱚᱢ ᱟᱠᱟᱫ ᱠᱚᱣᱟ᱾ ᱟᱨ ᱵᱷᱟᱹᱡᱤ ᱠᱟᱛᱮᱫ ᱞᱤᱧ ᱡᱚᱢ ᱟᱠᱟᱫ ᱠᱚᱣᱟ᱾ ᱵᱷᱟᱹᱡᱤ ᱠᱟᱛᱮᱫ ᱫᱚ ᱦᱟᱱᱮ ᱮᱜ ᱠᱮᱴᱮᱡ ᱜᱮ ᱠᱟᱹᱴᱤᱡ ᱠᱚ ᱵᱩᱡᱷᱟᱹᱜ-ᱟ ᱚᱱᱮ ᱠᱷᱟᱹᱭᱩᱨ ᱠᱷᱟᱹᱭᱩᱨ ᱧᱚᱜ ᱠᱟᱹᱴᱤᱡ ᱥᱟᱰᱮᱭᱟ ᱥᱮ ᱠᱮᱴᱮᱡ ᱧᱚᱜ᱾ ᱟᱨ ᱡᱟᱦᱟᱸ ᱵᱮᱸ ᱟᱨ ᱤᱭᱟᱹ ᱫᱚᱵᱤᱱ ᱡᱚᱢ ᱵᱟᱲᱟ ᱠᱟᱜ ᱠᱚᱣᱟ ᱥᱮ ᱵᱟᱝ ᱡᱟᱦᱟᱸ ᱞᱮᱴᱚ ᱠᱟᱛᱮᱫ ᱠᱚ ᱡᱚᱢ ᱠᱚᱣᱟ?
ᱚᱱᱟ ᱞᱮᱴᱚ ᱡᱟᱦᱟᱸ ᱵᱤᱱ ᱢᱮᱱᱠᱮᱜ-ᱟ ᱚᱱᱟ ᱫᱚ ᱦᱟᱸᱜ ᱚᱱᱠᱟ ᱠᱟᱛᱮᱫ ᱫᱚ ᱵᱟᱹᱞᱤᱧ ᱡᱚᱢ ᱵᱟᱲᱟ ᱟᱠᱟᱫ ᱠᱚᱣᱟ᱾
ᱦᱳᱭ ᱟᱵᱤᱱ ᱞᱮᱴᱚ ᱠᱟᱛᱮ ᱢᱤᱫ ᱫᱷᱟᱣ ᱡᱚᱢ ᱡᱚᱢ ᱞᱮᱜᱟᱣ ᱠᱚ ᱵᱤᱱ ᱟᱹᱵᱤᱱ ᱚᱱᱟ ᱜᱮᱞᱤᱧ ᱞᱟᱹᱭ ᱱᱚᱣᱟ ᱫᱚᱞᱤᱧ ᱞᱟᱹᱭ ᱫᱟᱲᱮᱭᱟᱜ-ᱟ ᱟᱹᱵᱤᱱ ᱚᱱᱟ ᱫᱤᱥᱟᱹ ᱫᱚᱦ ᱠᱟᱜ ᱵᱤᱱ ᱡᱮ ᱦᱮᱸ ᱠᱟᱴᱠᱚᱢ ᱞᱮᱴᱚ ᱱᱚᱝᱠᱟ ᱥᱤᱵᱤᱞ ᱧᱚᱜ ᱵᱩᱡᱷᱟᱹᱜ-ᱟ ᱾
ᱚᱸ ᱟᱪᱪᱷᱟ ᱡᱚᱢ ᱦᱩᱭᱩᱜ-ᱟ ᱵᱟᱹᱞᱤᱧ ᱡᱚᱢ ᱵᱟᱲᱟ ᱟᱠᱟᱫᱟ ᱛᱚ ᱾
ᱦᱮᱸ ᱛᱟᱦᱞᱮ ᱜᱚᱝᱜᱷᱟ ᱠᱚᱫᱚ ᱪᱮᱫ ᱞᱮᱠᱟ ᱛᱮᱵᱤᱱ ᱡᱚᱢ ᱵᱟᱲᱟ ᱠᱟᱜ ᱠᱚᱣᱟ?
ᱜᱚᱸᱜᱷᱟ ᱠᱚᱫᱚ ᱡᱮᱢᱚᱱ ᱩᱛᱩ ᱠᱟᱛᱮᱜ ᱾ ᱢᱟᱱᱮ ᱟᱹᱰᱤ ᱨᱚᱠᱚᱢ ᱠᱟᱛᱮᱜ ᱜᱮ ᱡᱚᱢ ᱵᱟᱲᱟ ᱦᱩᱭ ᱠᱟᱱᱟ᱾
ᱦᱮᱸ ᱦᱳᱭ ᱟᱹᱞᱤᱧ ᱦᱚᱸ ᱚᱱᱠᱟ ᱠᱟᱛᱮ ᱞᱤᱧ ᱡᱚᱢ ᱵᱟᱲᱟ ᱠᱟᱜ ᱠᱚᱜᱮᱭᱟ᱾ ᱟᱫᱚ ᱩᱱᱠᱩ ᱫᱚ ᱢᱟᱱᱮ ᱡᱟᱹᱥᱛᱤ ᱫᱚ ᱮᱴᱟᱜ ᱠᱤᱪᱷᱩ ᱫᱚ ᱵᱟᱝ ᱠᱚ ᱜᱟᱱᱚᱜ-ᱟ ᱥᱮ ᱡᱮ ᱞᱮᱴᱚ ᱥᱮ ᱨᱟᱯᱟᱜ᱾
ᱦᱳᱭ ᱩᱱᱠᱩ ᱫᱚ ᱵᱟᱝ ᱠᱚ ᱜᱟᱱᱚᱜ-ᱟ ᱡᱮᱢᱚᱱ ᱞᱟᱫ ᱠᱚ ᱩᱛᱩ ᱾ ᱟᱫᱚ ᱵᱷᱟᱹᱡᱤ ᱞᱮᱠᱟ ᱠᱚᱥᱟ ᱠᱚ ᱟᱨᱠᱤ ᱡᱚᱛᱚ ᱨᱚᱠᱚᱢ ᱜᱮ ᱜᱟᱜ-ᱟ ᱥᱮ ᱟᱱᱮ ᱚᱱᱠᱟ ᱞᱮᱴᱚ ᱠᱚᱫᱚ ᱛᱚ ᱵᱟᱝ ᱜᱟᱱᱚᱜ-ᱟ ᱨᱟᱯᱟᱜ ᱠᱚ᱾
ᱵᱟᱝ
ᱦᱳᱭ
ᱛᱟᱦᱚᱞᱮ ᱡᱚᱠᱷᱚᱱ ᱟᱸ ᱟᱵᱤᱱ ᱚᱱᱮ ᱵᱤᱱ ᱥᱤᱪᱚ ᱠᱮᱫᱟ ᱦᱮᱸᱥᱮ
ᱵᱳᱭ
ᱥᱤ ᱦᱚᱪᱚ ᱠᱮᱫᱟ ᱵᱤᱱ ᱛᱟᱦᱚᱞᱮ ᱵᱷᱤᱛᱟᱹ ᱫᱚ ᱪᱮᱫ ᱞᱮᱠᱟ ᱟᱵᱤᱱ ᱛᱮᱜᱮ ᱵᱤᱱ ᱢᱟᱜ ᱞᱮᱫᱟ ᱥᱮ ᱚᱱᱟ ᱞᱟᱹᱜᱤᱫ ᱵᱤᱱ ᱢᱩᱱᱤᱥ ᱞᱮᱫ ᱠᱚᱣᱟ ᱦᱟᱸᱜ
ᱦᱳᱭ ᱟᱹᱰᱤ ᱱᱟᱯᱟᱭ ᱠᱩᱠᱞᱤ ᱵᱤᱱ ᱫᱚᱦᱚ ᱠᱟᱜ ᱚᱱᱠᱟ ᱫᱚ ᱟᱹᱞᱤᱧ ᱫᱚ ᱦᱟᱸᱜ ᱛᱚ ᱡᱮᱢᱚᱱ ᱛᱤᱨᱞᱟᱹ ᱦᱚᱯᱚᱱ ᱠᱟᱱᱟᱞᱤᱧ ᱟᱹᱞᱤᱧ ᱢᱟ ᱚᱱᱠᱟ ᱫᱚ ᱵᱟᱹᱞᱤᱧ ᱢᱟᱜ ᱫᱟᱲᱮᱭᱟᱜ-ᱟ ᱥᱮ ᱟᱹᱞᱤᱧ ᱫᱚ ᱢᱟᱜ ᱦᱚᱸ ᱵᱟᱹᱞᱤᱧ ᱢᱟᱜ ᱠᱟᱜ-ᱟ᱾
ᱦᱳᱭ
ᱟᱫᱚ ᱚᱲᱟᱜ ᱦᱚᱲ ᱡᱟᱦᱟᱸᱭ ᱢᱮᱱᱟᱜ ᱠᱚᱣᱟ ᱵᱟᱵᱟ ᱛᱟᱠᱚ ᱠᱟᱠᱟ ᱛᱟᱠᱚ ᱩᱻ ᱩᱱᱠᱩ ᱜᱮᱠᱚ ᱞᱟᱜ ᱜᱮᱭᱟ ᱚᱱᱟ ᱫᱚ ᱢᱩᱱᱤᱥ ᱫᱚ ᱵᱟᱞᱮ ᱢᱩᱱᱤᱥ ᱟᱠᱟᱫ ᱠᱚᱣᱟ᱾
ᱟᱪᱪᱷᱟ ᱟᱪᱪᱷᱟ ᱢᱟᱱᱮ ᱚᱱᱠᱟ ᱢᱩᱱᱤᱥ ᱠᱟᱹᱢᱤᱱ ᱫᱚ ᱵᱟᱝᱯᱮ ᱞᱟᱜᱟᱣ ᱠᱚᱜᱮᱭᱟ ᱵᱟᱝ?
ᱵᱟᱝ ᱢᱚᱱᱤᱥ ᱠᱟᱹᱢᱤ ᱫᱚ ᱵᱟᱝᱞᱮ ᱞᱟᱜᱟᱣ ᱠᱟᱫ ᱠᱚᱣᱟ ᱟᱫᱚ ᱚᱱᱠᱟ ᱢᱟᱨᱟᱝ ᱪᱟᱹᱥᱤ ᱦᱚᱸ ᱵᱟᱝ ᱠᱟᱱᱟᱞᱮ ᱟᱫᱚ ᱡᱮᱢᱚᱱ ᱚᱞᱯᱚ ᱧᱚᱜ ᱜᱮ ᱢᱮᱱᱟᱜ ᱟᱠᱟᱫ ᱛᱟᱞᱮᱭᱟ᱾ ᱚᱞᱯᱚ ᱧᱚᱜ ᱜᱮᱞᱮ ᱪᱟᱥ ᱜᱮᱭᱟ ᱦᱳᱭ
ᱮᱠᱫᱚ ᱮᱠᱫᱚᱢ ᱦᱮᱸ ᱱᱚᱣᱟ ᱫᱚ ᱱᱚᱝᱠᱟ ᱜᱮ ᱚᱱᱟ ᱵᱟᱨᱮᱦᱚᱸ ᱟᱨ ᱡᱟᱦᱟᱸ ᱠᱟᱹᱣᱰᱤ ᱠᱚᱦᱚᱸ ᱞᱟᱜᱟᱜ ᱜᱮᱭᱟ ᱥᱮ ᱟᱭᱢᱟ ᱜᱟᱱ ᱜᱮ
ᱦᱳᱭ ᱦᱳᱭ ᱠᱟᱹᱣᱰᱤ ᱠᱚ ᱞᱟᱜᱟᱜ-ᱟ ᱟᱭᱢᱟ ᱜᱟᱱ ᱜᱮ᱾
ᱟᱹᱞᱤᱧ ᱫᱚ ᱢᱟᱱᱮ ᱵᱷᱤᱛᱟᱹ ᱠᱚᱢᱟᱜ ᱞᱟᱹᱜᱤᱫ ᱫᱚ ᱵᱟᱝ ᱢᱮᱱᱠᱷᱟᱱ ᱨᱚᱦᱚᱭ ᱞᱟᱹᱜᱤᱫ ᱛᱮᱫᱚ ᱩᱱ ᱫᱚ ᱦᱟᱸᱜ ᱢᱩᱱᱤᱥ ᱞᱤᱧ ᱞᱟᱜᱟ ᱠᱚᱜᱮᱭᱟ ᱟᱹᱞᱤᱧ ᱫᱚ᱾
ᱚ ᱟᱪᱪᱷᱟ ᱟᱫᱚ ᱦᱳᱭ ᱟᱫᱚ ᱠᱟᱹᱴᱤᱡ ᱵᱮᱥᱤ ᱧᱟᱜ ᱡᱩᱫᱤ ᱵᱤᱱ ᱨᱚᱦᱚᱭᱟ ᱥᱮ ᱚᱱᱠᱟ ᱱᱤᱡᱮ ᱢᱟᱱᱮ ᱮᱠᱞᱟ ᱛᱮᱫᱚ ᱚᱱᱠᱟ ᱨᱚᱦᱚᱭ ᱵᱟ ᱵᱚᱱ ᱫᱟᱲᱮᱭᱟᱜ-ᱟ ᱥᱮ ᱟᱨ ᱨᱚᱦᱚᱭ ᱫᱚᱵᱚᱱ ᱨᱚᱦᱚᱭ ᱫᱟᱲᱮᱭᱟᱜ ᱨᱮᱦᱚᱸ ᱟᱹᱰᱤ ᱵᱤᱞᱚᱢᱚᱜ-ᱟ ᱥᱮ᱾ ᱡᱚᱛᱚ ᱦᱚᱲ ᱠᱷᱚᱱᱟᱜ ᱵᱚᱱ ᱛᱟᱭᱚᱢᱚᱜ-ᱟ ᱟᱫᱚ ᱚᱱᱟ ᱦᱚᱛᱮᱡ ᱛᱮ᱾ ᱦᱚ ᱚᱱᱠᱟ ᱞᱟᱜᱟᱣ ᱫᱚ ᱦᱩᱭᱩᱜ ᱜᱮᱭᱟ ᱟᱞᱮ ᱦᱚᱸᱞᱮ ᱞᱟᱜᱟᱣ ᱵᱟᱲᱟ ᱠᱟᱜ ᱜᱮᱭᱟ ᱢᱩᱱᱤᱥ ᱠᱚᱫᱚ᱾ ᱚᱱᱠᱟ ᱫᱚ ᱟᱨ ᱡᱚᱠᱷᱚᱱ ᱠᱟᱹᱢᱤ ᱠᱚ ᱦᱚᱲᱟᱜ ᱞᱮ ᱪᱟᱞᱟᱜ-ᱟ ᱟᱫᱚ ᱜᱚᱲᱚ ᱥᱚᱯᱚ ᱥᱚᱯᱚᱦᱚᱫ ᱞᱮ ᱠᱟᱹᱢᱤᱭ ᱜᱮᱭᱟ ᱡᱟᱦᱟᱸᱭ ᱠᱚ ᱠᱟᱹᱴᱤᱡ ᱚᱱᱠᱟ ᱮᱦᱚᱵ ᱜᱚᱫ ᱠᱮᱫᱟ ᱠᱚ ᱢᱟᱲᱟᱝ ᱛᱮ᱾ ᱩᱱᱠᱩ ᱟᱞᱮ ᱡᱮᱢᱚᱱ ᱡᱩᱫᱤ ᱢᱟᱲᱟᱝ ᱛᱮᱞᱮ ᱮᱦᱚᱵᱟ ᱛᱟᱦᱞᱮ ᱠᱚ ᱜᱚᱲᱚ ᱟᱞᱮᱭᱟ ᱟᱨ ᱩᱱᱠᱩᱣᱟᱜ ᱡᱩᱫᱤ ᱦᱟᱜ ᱩᱱᱠᱩᱣᱟᱜ ᱦᱚᱸ ᱦᱩᱭᱩᱜ ᱛᱟᱠᱚ ᱟᱨᱟᱢᱵᱚᱭᱟᱠᱚ ᱩᱱᱠᱩ ᱦᱚᱸᱞᱮ ᱜᱚᱲᱚᱣᱟ ᱦᱚᱜ-ᱚ ᱱᱚᱝᱠᱟ᱾
ᱢᱟᱱᱮ ᱩᱱ ᱫᱚ ᱩᱱ ᱥᱚᱢᱚᱭ ᱫᱚ ᱢᱟᱱᱮ ᱠᱟᱹᱣᱰᱤ ᱠᱚᱫᱚ ᱞᱟᱜᱟᱜ-ᱟ᱾
ᱦᱳᱭ ᱠᱟᱹᱣᱰᱤ ᱠᱚᱫᱚ ᱵᱟᱝ ᱞᱟᱜᱟᱜ-ᱟ᱾
ᱮᱠᱫᱚᱢ ᱜᱮ ᱦᱮᱸ ᱱᱚᱣᱟ ᱢᱤᱫ ᱥᱮᱫ ᱠᱷᱚᱱ ᱫᱚ ᱵᱷᱟᱜᱮᱭᱟ ᱡᱮ ᱦᱮᱸ ᱟᱞᱮᱭᱟᱜ ᱯᱮ ᱨᱚᱦᱚᱭ ᱠᱟᱛᱟᱞᱮ ᱠᱟᱱᱟ ᱟᱞᱮ ᱦᱚᱸ ᱟᱯᱮᱭᱟᱜ ᱞᱮ ᱨᱚᱦᱚᱭ ᱠᱟᱛᱟ ᱯᱮᱭᱟ ᱟᱨ ᱚᱱᱠᱟ ᱠᱟᱹᱣᱰᱤ ᱠᱚᱫᱚ ᱵᱟᱝᱵᱚᱱ ᱦᱟᱛᱟᱣ ᱡᱚᱝ ᱟ᱾
ᱦᱳᱭ ᱚᱱᱠᱟ ᱜᱚᱲᱚ ᱥᱚᱯᱚᱦᱚᱫ ᱫᱚ ᱱᱟᱯᱟᱭ ᱜᱮᱭᱟ ᱥᱮ ᱢᱤᱫ ᱥᱟᱛᱮ ᱵᱚᱱ ᱛᱟᱦᱮᱱᱟ᱾
ᱦᱳᱭ ᱢᱮᱱᱠᱷᱟᱱ ᱨᱚᱦᱚᱭ ᱛᱚ ᱜᱚᱲᱚ ᱦᱩᱭᱩᱜ-ᱟ ᱟᱫᱚ ᱟᱞᱮ ᱥᱮᱫ ᱫᱚ ᱱᱚᱝᱠᱟ ᱡᱮ ᱨᱚᱦᱚᱭ ᱛᱚᱞᱮ ᱜᱚᱲᱚ ᱟᱹᱱᱤᱡ ᱠᱟᱱᱟ ᱢᱮᱱᱠᱷᱟᱱ ᱡᱤᱞ ᱫᱟᱠᱟ ᱩᱛᱩ ᱫᱚ ᱞᱟᱜᱟᱜ-ᱟ᱾
ᱦᱳᱭ ᱟᱫᱚ ᱚᱱᱟ ᱫᱚ ᱡᱤᱞ ᱫᱟᱠᱟ ᱩᱛᱩ ᱫᱚ ᱡᱚᱢ ᱦᱚᱪᱚ ᱫᱚ ᱦᱩᱭᱩᱜ ᱜᱮᱭᱟ ᱦᱮᱥᱮ ᱩᱱᱠᱩ ᱡᱟᱦᱟᱸᱭᱟᱜ ᱠᱟᱹᱢᱤᱢ ᱪᱟᱞᱟᱜ-ᱟ ᱩᱱᱠᱩ ᱦᱚᱸᱠᱚ ᱡᱚᱢ ᱡᱚᱝ ᱮᱱᱤᱡ ᱜᱮᱭᱟ ᱟᱫᱚ ᱚᱱᱟ ᱢᱟ ᱢᱟᱱᱮ ᱵᱷᱟᱜᱤ ᱵᱩᱡᱷᱟᱹᱜ-ᱟ ᱟᱨᱠᱤ ᱠᱟᱹᱢᱤ ᱞᱟᱸᱜᱟ ᱛᱚ᱾ ᱡᱤᱞ ᱩᱛᱩ ᱫᱟᱠᱟ ᱟᱨ ᱚᱱᱟ ᱫᱚ ᱪᱮᱫ ᱢᱟᱱᱮ ᱟᱞᱮᱥᱮᱫ ᱫᱚ ᱪᱮᱫ ᱞᱮᱠᱟ ᱥᱚᱵᱫᱤᱱ ᱡᱤᱞ ᱩᱛᱩ ᱫᱟᱠᱟ ᱚᱱᱠᱟ ᱫᱚ ᱵᱟᱝ ᱟ᱾ ᱢᱟᱱᱮ ᱠᱟᱹᱢᱤ ᱡᱮᱫᱤᱱ ᱪᱟᱵᱟᱜ ᱠᱟᱱ ᱛᱟᱠᱚᱣᱟ ᱥᱮ ᱢᱩᱪᱟᱹᱫᱚᱜ ᱠᱟᱱᱟ ᱩᱱ ᱦᱤᱞᱳᱜ ᱫᱚ ᱡᱤᱞ ᱫᱟᱠᱟᱭ ᱜᱮᱭᱟ ᱠᱚᱽ᱾
ᱟᱨ ᱮᱛᱚᱦᱚᱵ ᱦᱤᱞᱳᱜ ᱫᱚ?
ᱦᱮᱸ ᱮᱛᱚᱦᱚᱵ ᱦᱤᱞᱳᱜ ᱫᱚ ᱚᱱᱠᱟ ᱡᱤᱞ ᱫᱟᱠᱟ ᱛᱚ ᱵᱟᱝᱠᱚ ᱡᱤᱞ ᱫᱟᱠᱟᱭ ᱜᱮᱭᱟ᱾
ᱦᱮ ᱟᱞᱮ ᱟᱞᱮ ᱥᱮᱫ ᱫᱚ ᱵᱟᱨ ᱫᱟᱣ ᱠᱚ ᱡᱤᱞ ᱫᱟᱠᱟᱭ ᱜᱮᱭᱟ᱾ ᱡᱮ ᱦᱤᱞᱳᱜ ᱮᱛᱚᱦᱚᱵ ᱦᱩᱭᱩᱜᱼᱟ ᱩᱱ ᱦᱤᱞᱳᱜ ᱟᱨ ᱡᱮ ᱦᱤᱞᱳᱜ ᱢᱩᱪᱟᱹᱫᱚᱜᱼᱟ ᱩᱱ ᱦᱤᱞᱳᱜ᱾
ᱟᱪᱪᱷᱟ ᱟᱹᱰᱤ ᱱᱟᱯᱟᱭ᱾
ᱦᱳᱭ᱾
ᱦᱩᱸ᱾
ᱛᱟᱦᱚᱞᱮ ᱟᱨ ᱡᱟᱦᱟᱸ ᱫᱚᱠᱚ ᱞᱟᱹᱭᱫᱟ ᱦᱟᱹᱠᱩ ᱠᱚ ᱢᱟᱱᱮ ᱚᱱᱛᱮ ᱫᱚ ᱢᱟᱱᱮ ᱪᱮᱫᱠᱟ ᱚᱱᱮ ᱡᱟᱹᱥᱛᱤ ᱧᱚᱜ ᱢᱮᱱᱟᱜ ᱠᱚᱣᱟ ᱢᱟᱱᱮ ᱡᱚᱠᱷᱚᱱ ᱵᱤᱱ ᱥᱤ ᱦᱚᱪᱚᱭᱟ ᱦᱮᱸᱥ ᱥᱤ ᱥᱤᱡ ᱥᱤ ᱡᱚᱦᱚᱛᱚ ᱦᱟᱹᱠᱩ ᱠᱚ ᱩᱰᱩᱠ ᱵᱟᱲᱟᱜ ᱜᱮᱭᱟ ᱛᱟᱦᱚᱞᱮ
ᱦᱳᱭ ᱦᱳᱭ ᱟᱫᱚ ᱧᱮᱞ ᱵᱤᱱ ᱢᱟᱱᱮ ᱫᱚᱢᱮ ᱡᱟᱹᱥᱛᱤ ᱫᱚᱢᱮ ᱦᱚᱸ ᱵᱟᱝᱠᱚ ᱧᱟᱢᱚᱜ ᱜᱮᱭᱟ᱾ ᱟᱨ ᱡᱮ ᱮᱠᱟᱞ ᱜᱮ ᱵᱟᱠᱚ ᱧᱟᱢᱚᱜ ᱜᱮᱭᱟ ᱚᱱᱠᱟ ᱦᱚᱸ ᱵᱟᱝᱟ ᱢᱟᱱᱮ ᱟᱨᱠᱤ ᱧᱟᱢ ᱫᱚᱠᱚ ᱧᱟᱢᱚᱜ ᱜᱮᱭᱟ ᱩᱛᱩ ᱡᱚᱢ ᱠᱚ ᱞᱮᱠᱟ ᱱᱤᱡᱮᱨᱟᱜ ᱡᱮᱢᱚᱱ ᱠᱷᱮᱛ ᱨᱮ ᱡᱚᱠᱷᱚᱱ ᱴᱟᱨᱟᱠᱴᱟᱨ ᱠᱚ ᱪᱟᱹᱞᱩᱭᱟ ᱟᱨ ᱚᱱᱟ ᱠᱚᱨᱮ ᱦᱟᱸᱜ ᱫᱚᱢᱮ ᱧᱟᱢ ᱫᱚᱠᱚ ᱧᱟᱢᱚᱜ ᱜᱮᱭᱟ ᱟᱨᱠᱤ ᱦᱳᱭ ᱡᱮ ᱵᱟᱠᱚ ᱧᱟᱢᱚᱜ ᱠᱟᱱᱟ ᱮᱠᱟᱞ ᱚᱱᱠᱟ ᱦᱚᱸ ᱵᱟᱝ-ᱟ᱾